ᱦᱮᱞᱳ ᱦᱳᱭ ᱜᱚᱝᱠᱮ ᱟᱹᱞᱤᱧᱟᱜ ᱟᱲᱟᱝ ᱟᱸᱡᱚᱢ ᱧᱟᱢᱚᱜ ᱠᱟᱱᱟ?
ᱦᱳᱭ ᱜᱚᱝᱠᱮ ᱟᱹᱰᱤ ᱱᱟᱯᱟᱭ ᱫᱷᱟᱨᱟ ᱜᱮ ᱟᱸᱡᱚᱢᱚᱜ ᱠᱟᱱ ᱛᱟᱵᱤᱱᱟ᱾
ᱦᱳᱭ ᱛᱟᱦᱚᱞᱮ ᱜᱚᱝᱠᱮ ᱡᱚᱢ ᱵᱟᱲᱟ ᱠᱚᱫᱚ ᱦᱩᱭ ᱮᱱᱟ ᱥᱮ ᱵᱟᱝ?
ᱦᱳᱭ ᱜᱚᱝᱠᱮ ᱡᱚᱢ ᱵᱟᱲᱟ ᱫᱚ ᱦᱟᱸᱜ ᱦᱩᱭ ᱠᱟᱱᱟ ᱟᱫᱚ ᱱᱚᱜᱼᱚᱭ ᱦᱟᱸᱜ ᱠᱟᱹᱴᱤᱡ ᱞᱤᱧ ᱜᱤᱛᱤᱡ ᱡᱤᱨᱟᱹᱣ ᱵᱟᱲᱟ ᱟᱠᱟᱱᱟ ᱦᱟᱸᱜ᱾ ᱛᱟᱦᱚᱞᱮ ᱟᱵᱮᱱ ᱜᱮᱵᱮᱱ ᱡᱚᱢ ᱵᱟᱲᱟ ᱟᱠᱟᱫᱟ ᱥᱮ ᱵᱟᱝ?
ᱦᱳᱭ ᱟᱹᱞᱤᱧ ᱦᱚᱞᱤᱧ ᱡᱚᱢ ᱵᱟᱲᱟ ᱟᱠᱟᱫ ᱜᱮᱭᱟ ᱱᱤᱛ ᱦᱚᱸ᱾ ᱟᱞᱮ ᱫᱚ ᱦᱟᱸᱜ ᱫᱚ ᱛᱮᱦᱮᱧ ᱫᱚ ᱦᱟᱹᱠᱩ ᱦᱟᱸᱜ ᱥᱟᱵ ᱦᱩᱭ ᱞᱮᱱ ᱛᱟᱦᱮᱫ᱾ ᱫᱚ ᱯᱮ ᱯᱩᱠᱷᱨᱤ ᱢᱮᱱᱟᱜ ᱟᱠᱟᱫᱟ ᱟᱫᱚ
ᱟᱪᱪᱷᱟ ᱦᱩᱸ
ᱟᱞᱤᱧ ᱨᱮᱱ ᱵᱟᱵᱟ ᱦᱟᱸᱜ ᱛᱮᱦᱮᱧ ᱫᱚᱧ ᱞᱟᱹᱭ ᱠᱮᱜᱼᱟ ᱱᱚᱣᱟ ᱯᱩᱠᱷᱨᱤ ᱨᱮᱜᱮ ᱦᱟᱠᱩ ᱥᱟᱵ ᱠᱚ ᱦᱩᱭᱩᱜᱼᱟ᱾ ᱛᱚ ᱚᱸᱰᱮ ᱦᱟᱹᱠᱩ ᱠᱚ ᱥᱟᱵ ᱦᱩᱭ ᱮᱱᱟ ᱱᱩᱠᱩ ᱛᱮᱞᱮ ᱯᱤᱭᱟ ᱠᱚ, ᱦᱮᱸ ᱟᱨ ᱱᱩᱠᱩ ᱟᱸ ᱯᱚᱱᱟ ᱠᱚ᱾ ᱩᱱᱠᱩ ᱥᱟᱵ ᱵᱟᱲᱟ ᱠᱟᱛᱮᱫ ᱩᱛᱩ ᱦᱩᱭᱱᱟ, ᱟᱫᱚ ᱩᱱᱠᱩ ᱡᱚᱢ ᱵᱟᱲᱟ ᱠᱟᱛᱮᱫ ᱦᱚᱜ-ᱚᱭ ᱡᱤᱨᱟᱹᱣ ᱦᱩᱭᱩᱜ ᱠᱟᱱᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ, ᱜᱚᱝᱠᱮ ᱟᱪᱪᱷᱟ ᱜᱚᱝᱠᱮ ᱚᱱᱮ ᱡᱮ ᱯᱩᱠᱷᱨᱤ ᱯᱩᱠᱷᱨᱤ ᱫᱚ ᱦᱟᱸᱜ ᱟᱯᱮ ᱥᱩᱢᱩᱝ ᱱᱟᱜ ᱠᱟᱱ ᱜᱮᱭᱟ ᱥᱮ ᱚᱱᱠᱟ ᱯᱮᱨᱟᱭ ᱡᱟᱭᱜᱟ ᱨᱮ ᱧᱮᱞᱚᱜ ᱟ ᱵᱟᱝᱢᱟ ᱮᱸ ᱯᱮ ᱯᱳᱱ ᱦᱚᱲ ᱛᱮ ᱡᱳᱭᱛᱷᱚ ᱠᱟᱛᱮ ᱛᱟᱦᱮᱱᱟ ᱟᱨ ᱵᱟᱝ ᱠᱷᱟᱱ ᱫᱚ ᱥᱳᱞᱳ ᱟᱱᱟ ᱠᱟᱛᱮᱫ ᱛᱟᱦᱮᱱᱟ ᱚᱠᱟ ᱞᱮᱠᱟ ᱚᱱᱟ ᱯᱩᱠᱷᱨᱤ ᱫᱚ ᱚᱠᱟ ᱞᱮᱠᱟ ᱢᱟᱱᱮ ᱵᱷᱟᱜᱽ ᱨᱮᱱᱟᱜ ᱟᱯᱮ ᱦᱟᱸᱜ
ᱵᱟᱝ ᱵᱟᱝ ᱜᱚᱝᱠᱮ ᱱᱚᱣᱟ ᱫᱚ ᱦᱟᱸᱜ ᱡᱟᱦᱟᱸ ᱵᱤᱱ ᱞᱟᱹᱭ ᱠᱮᱜᱼᱟ᱾ ᱱᱚᱣᱟ ᱫᱚ ᱦᱟᱸᱜ ᱯᱩᱠᱷᱨᱤ ᱫᱚ ᱟᱞᱮ ᱥᱩᱢᱩᱝ ᱢᱚᱛᱚ ᱣᱟᱜ ᱜᱮ ᱠᱟᱱᱟ, ᱟᱫᱚ ᱟᱞᱮ ᱫᱚ ᱦᱟᱸᱜ ᱱᱚᱝᱠᱟ ᱥᱚᱨᱠᱟᱨ ᱯᱟᱦᱟᱴᱟ ᱠᱷᱚᱱ ᱱᱚᱝᱠᱟ ᱢᱤᱫᱴᱟᱝ ᱦᱮᱡ ᱞᱮᱱ ᱛᱟᱦᱮᱸᱫᱼᱟ ᱡᱮ ᱚᱠᱚᱭ ᱠᱚᱣᱟᱜ ᱱᱚᱝᱠᱟ ᱠᱷᱮᱛ ᱠᱚ ᱢᱮᱱᱟᱜᱼᱟ, ᱛᱟᱦᱚᱞᱮ ᱩᱱᱠᱩ ᱜᱮ ᱦᱟᱸᱜ ᱠᱚ ᱵᱮᱱᱟᱣ ᱦᱚᱴᱚ ᱠᱟᱜᱼᱟ᱾ ᱡᱩᱫᱤ ᱠᱚ ᱟᱲᱟᱜᱟ ᱡᱟᱭᱜᱟ ᱛᱟᱦᱚᱞᱮ ᱟᱞᱮ ᱦᱚᱸ ᱱᱚᱝᱠᱟ ᱟᱲᱟᱜ ᱠᱮᱜ ᱟ ᱞᱮ ᱡᱟᱭᱜᱟ, ᱛᱟᱦᱚᱞᱮ ᱚᱱᱟ ᱨᱮᱱᱟᱜ ᱯᱩᱠᱷᱨᱤ ᱠᱚ ᱵᱮᱱᱟᱣ ᱟᱠᱟᱫ ᱞᱮᱭᱟ᱾ ᱟᱫᱚ ᱚᱱᱟ ᱯᱩᱠᱷᱨᱤ ᱨᱮᱜᱮ ᱦᱟᱸᱜ ᱚᱱᱠᱟ ᱦᱟᱹᱠᱩ ᱠᱚᱫᱚ ᱞᱮ ᱪᱟᱥ ᱟᱠᱟᱫ ᱠᱚᱣᱟ᱾ ᱚᱱᱠᱟ ᱟᱭᱢᱟ ᱨᱚᱠᱚᱢ ᱦᱟᱹᱠᱩ ᱜᱮ ᱢᱮᱱᱟᱜ ᱠᱚᱣᱟ, ᱟᱨᱦᱚᱸ ᱱᱚᱝᱠᱟ ᱥᱳᱞᱳ ᱟᱱᱟ ᱞᱮᱠᱟ ᱛᱮ ᱫᱚ ᱢᱮᱱᱟᱜ ᱜᱮᱭᱟ ᱜᱟᱹᱰᱤᱭᱟᱹ ᱫᱚ, ᱟᱫᱚ ᱥᱳᱞᱳ ᱚᱱᱟ ᱦᱚᱸ ᱜᱟᱹᱰᱤᱭᱟᱹ ᱢᱮᱱᱟᱜ ᱛᱟᱞᱮᱭᱟ ᱚᱱᱟ ᱦᱚᱸ, ᱵᱟᱨ ᱯᱟᱦᱟᱴᱟ ᱠᱷᱚᱱ ᱜᱮᱛᱚ ᱤᱭᱟᱹ ᱠᱟᱜ ᱟᱫᱚ ᱱᱩᱠᱩ ᱥᱳᱞᱳ ᱟᱱᱟ᱾ ᱚᱸᱰᱮ ᱦᱚᱸ ᱦᱟᱹᱠᱩ ᱠᱚᱫᱚ ᱠᱚᱞᱮ ᱪᱟᱥ ᱠᱟᱜ ᱠᱚᱣᱟ, ᱟᱫᱚ ᱚᱸᱰᱮ ᱨᱮᱱ ᱦᱟᱹᱠᱩ ᱫᱚ ᱦᱟᱸᱜ ᱱᱚᱝᱠᱟ ᱞᱮ ᱦᱟᱹᱴᱤᱧ ᱠᱚᱣᱟ ᱜᱚᱝᱠᱮ ᱟᱞᱮ ᱥᱮᱫ ᱫᱚ᱾ ᱱᱚᱝᱠᱟ ᱥᱳᱞᱳ ᱟᱱᱟ ᱟᱹᱛᱩ ᱡᱟᱠᱟᱛ ᱥᱟᱱᱟᱢ ᱦᱚᱲ ᱱᱚᱝᱠᱟ ᱦᱟᱠ ᱴᱤᱧ ᱡᱚᱠᱷᱚᱱ ᱞᱮ ᱥᱟᱵ ᱠᱚᱣᱟ ᱥᱟᱱᱟᱢ ᱜᱮ ᱦᱟᱹᱴᱤᱧ ᱟᱠᱚ ᱦᱩᱸ
ᱦᱳᱭ ᱦᱳᱭ ᱟᱹᱰᱤ ᱱᱟᱯᱟᱭ ᱜᱮᱛᱟᱝ ᱜᱮ ᱛᱚ ᱟᱞᱮ ᱥᱮᱫ ᱠᱷᱚᱡ ᱦᱚᱸ ᱡᱩᱫᱤ ᱤᱧ ᱫᱷᱟᱨᱮ ᱠᱷᱚᱡᱽ ᱦᱚᱸ ᱮᱢ ᱧᱮᱞᱟ ᱟᱞᱮᱭᱟᱜ ᱦᱚᱸ ᱚᱱᱠᱟ ᱦᱟᱸᱜ ᱯᱩᱠᱷᱨᱤ ᱠᱚᱫᱚ ᱦᱟᱸᱜ ᱢᱮᱱᱟᱜ ᱛᱟᱞᱮ ᱜᱮᱭᱟ, ᱦᱟᱸᱜ ᱩᱱᱟᱹᱜ ᱞᱟᱹᱴᱩ ᱫᱚ ᱵᱟᱝ ᱞᱟᱹᱴᱩ ᱜᱮ ᱛᱟᱞᱮᱭᱟ ᱳᱭ ᱚᱱᱠᱟ ᱵᱟᱦᱟ ᱥᱚᱦᱚᱨᱟᱭ ᱠᱚᱨᱮ ᱥᱮ ᱥᱟᱠᱨᱟᱛ ᱠᱚᱨᱮ ᱦᱟᱸᱜ ᱚᱱᱟ ᱯᱩᱠᱷᱨᱤ ᱠᱚᱨᱮ ᱠᱷᱚᱱ ᱜᱮ ᱦᱟᱸᱜ ᱦᱟᱠ ᱩᱱᱠᱩ ᱫᱚ ᱥᱟᱵ ᱵᱟᱲᱟ ᱠᱟᱛᱮᱫ ᱞᱮ ᱡᱚᱢ ᱵᱟᱲᱟ ᱠᱚᱜᱮᱭᱟ, ᱦᱳᱭᱛᱳ ᱵᱟᱝᱠᱷᱟᱱ ᱫᱚ ᱯᱮᱲᱟ ᱠᱚ ᱠᱚ ᱦᱮᱡ ᱵᱟᱲᱟᱭᱮᱱ ᱛᱟᱞᱮᱭᱟ ᱦᱟᱸᱜ ᱦᱳᱭᱛᱚ ᱞᱟᱠ ᱟᱫᱚ ᱡᱤᱞ ᱠᱚ ᱦᱟᱸ ᱛᱤᱱᱟᱹᱜ ᱮᱢ ᱠᱤᱨᱤᱧ ᱵᱟᱲᱟᱭᱟ ᱞᱟᱹᱭᱟ ᱟᱭ ᱦᱟᱹᱠᱩ ᱜᱮ ᱛᱟᱦᱚᱞᱮ ᱵᱚᱱ ᱥᱟᱵ ᱚᱱᱠᱟ ᱛᱟᱦᱚᱞᱮ ᱚᱱᱠᱟ ᱦᱟᱸᱜ ᱟᱞᱮ ᱚᱱᱠᱟ ᱯᱩᱠᱷᱨᱤ ᱠᱚᱫᱚ ᱢᱮᱱᱟᱜ ᱜᱮᱭᱟ ᱡᱮ ᱦᱟᱹᱠᱩ ᱡᱚᱢ ᱥᱩᱢᱩᱝ ᱞᱮᱠᱟ ᱫᱚ᱾ ᱟᱫᱚ ᱟᱞᱮᱭᱟᱜ ᱫᱚ ᱯᱩᱠᱷᱨᱤ ᱫᱚ ᱢᱟᱱᱮ ᱮᱴᱟᱜ ᱨᱚᱠᱚᱢ ᱵᱟᱜ ᱚᱱᱮ ᱟᱯᱮ ᱫᱚ ᱡᱮᱢᱚᱱ ᱮᱢ ᱞᱟᱹᱭ ᱠᱮᱫᱟ ᱟᱯᱮᱭᱟᱜ ᱫᱚ ᱟᱯᱮ ᱢᱚᱛᱚ ᱟᱨ ᱟᱞᱮᱭᱟᱜ ᱫᱚ ᱚᱱᱠᱟ ᱫᱚ ᱵᱟᱝ ᱠᱟᱱᱟ ᱟᱞᱮᱭᱟᱜ ᱯᱮ ᱦᱚᱲ ᱢᱮᱱᱟᱜ ᱢᱟᱱᱮ ᱟᱞᱮ ᱵᱷᱟᱭᱟᱹᱛ ᱨᱮᱱ ᱠᱟᱱ ᱜᱮᱭᱟ ᱠᱚ ᱯᱮ ᱚᱲᱟᱜ ᱢᱮᱱᱟᱜ ᱞᱮᱭᱟ ᱚᱱᱟ ᱯᱮ ᱚᱲᱟᱜ ᱠᱷᱚᱱ ᱜᱮ ᱦᱟᱸᱜ ᱚᱱᱟ ᱯᱩᱠᱷᱨᱤ ᱫᱚ ᱢᱮᱱᱟᱜ ᱛᱟᱞᱮᱭᱟ᱾
ᱦᱳᱭ ᱦᱳᱭ᱾
ᱟᱨᱚ ᱢᱤᱫᱴᱮᱱ ᱧᱮᱞ ᱠᱟᱱᱟ ᱵᱟᱝᱢᱟ ᱥᱳᱞᱳ ᱟᱱᱟ ᱠᱷᱚᱱ ᱦᱚᱸ ᱢᱮᱱᱟᱜ ᱟᱠᱟᱫ ᱟᱞᱮ ᱟᱛᱳ ᱫᱚ ᱢᱟᱱᱮ ᱫᱤᱠᱩ ᱠᱚᱦᱚᱸ ᱢᱮᱱᱟᱜ ᱛᱚ ᱦᱮᱸ ᱟᱫᱚ ᱛᱟᱦᱚᱞᱮ ᱡᱚᱛᱚ ᱦᱚᱲ ᱡᱚᱛᱚ ᱜᱮᱫᱚ ᱚᱸᱴᱮ ᱥᱳᱞᱳ ᱟᱱᱟ ᱢᱤᱫᱴᱮᱱ ᱵᱟᱸᱫ ᱨᱮᱱᱟᱜ ᱛᱟᱞᱮ ᱚᱱᱟ ᱫᱚ ᱠᱟᱹᱴᱤᱡ ᱢᱟᱨᱟᱝ ᱧᱚᱜ ᱜᱮᱭᱟ᱾ ᱛᱚ ᱚᱱᱟ ᱫᱚᱦᱟᱜ ᱮᱴᱟᱜ ᱨᱚᱠᱚᱢ ᱚᱱᱟ ᱫᱚ ᱦᱳᱭᱛᱚ ᱪᱟᱸᱫᱟ ᱠᱚ ᱠᱚᱭ ᱠᱮᱫ ᱞᱮᱭᱟ᱾ ᱴᱟᱠᱟ ᱠᱟᱛᱮᱜ ᱟᱨ ᱚᱸᱰᱮ ᱠᱷᱚᱱ ᱜᱮ ᱦᱟᱸᱜ ᱦᱟᱹᱠᱩ ᱠᱚ ᱟᱲᱟᱜ ᱵᱟᱲᱟᱭᱱᱟ ᱟᱨ ᱦᱟᱠᱼᱼ ᱚᱲᱟᱜ ᱠᱟᱛᱮᱜ ᱦᱟᱸᱜ ᱡᱚᱠᱷᱚᱱᱟᱜ ᱪᱟᱹᱛ ᱵᱟᱹᱭᱥᱟᱼᱼ ᱫᱚ ᱥᱟᱵ ᱵᱟᱲᱟ ᱛᱮᱠᱚ ᱟᱠᱷᱨᱤᱧ ᱵᱟᱲᱟ ᱠᱚᱣᱟ, ᱚᱸᱰᱮ ᱠᱷᱚᱱ ᱜᱮ ᱴᱟᱠᱟ ᱠᱚ ᱡᱟᱜᱮ ᱠᱟᱹᱣᱰᱤ ᱠᱚ ᱤᱱᱠᱟᱢᱚᱜ ᱜᱮᱭᱟ ᱟᱨ ᱟᱱ ᱫᱚ ᱦᱟᱸᱜ ᱡᱚᱢ ᱞᱟᱹᱜᱤᱫ ᱦᱚᱸ ᱚᱸᱰᱮ ᱠᱷᱚᱱ ᱜᱮᱞᱮ ᱥᱟᱵ ᱠᱚᱣᱟ ᱦᱟᱸᱜ᱾
ᱦᱳᱭ ᱦᱳᱭ, ᱟᱪᱪᱷᱟ ᱜᱚᱢᱠᱮ ᱛᱟᱞᱦᱮ ᱦᱮᱸ ᱟᱯᱮᱥᱮᱫ ᱫᱚ ᱱᱚᱝᱠᱟ ᱯᱚᱨᱚᱵᱽ ᱠᱚᱫᱚ ᱪᱮᱫ ᱠᱚ ᱦᱩᱭ ᱵᱟᱲᱟᱜ ᱜᱮᱭᱟ? ᱱᱚᱝᱠᱟ ᱵᱟᱦᱟ ᱥᱚᱨᱦᱟᱭ᱾ ᱢᱟᱜ ᱢᱚᱬᱮ ᱠᱚ ᱦᱩᱭ ᱵᱟᱲ ᱥᱮ ᱵᱟᱝ?
ᱦᱳᱭ ᱜᱚᱝᱠᱮ ᱟᱞᱮᱥᱮᱫ ᱡᱩᱫᱤ ᱱᱤᱛᱚᱜ ᱧᱮᱞ ᱦᱩᱭᱩᱜᱼᱟ ᱱᱚᱜᱼᱚᱭ ᱦᱟᱸᱜ ᱨᱚᱦᱚᱭ ᱠᱚ ᱫᱷᱩᱨᱟᱹᱣ ᱵᱟᱲᱟ ᱯᱚᱨᱮ ᱦᱟᱸᱜ, ᱠᱤᱪᱷᱩ ᱫᱤᱱ ᱯᱚᱨᱮ ᱡᱚᱠᱷᱚᱱ ᱦᱟᱸᱜ ᱜᱟᱪᱷᱤ ᱠᱚ ᱦᱩᱭᱩᱜ ᱟᱦᱟᱸᱜ ᱩᱱ ᱴᱟᱭᱤᱢ ᱯᱨᱮᱭ ᱧᱮᱞᱚᱜᱼᱼ ᱜᱮᱭᱟ ᱵᱟᱝᱢᱟ ᱠᱟᱨᱟᱢ ᱦᱟᱸᱜ ᱱᱤᱛᱚᱜ ᱫᱚ ᱦᱟᱸᱜ ᱠᱟᱨᱟᱢ ᱦᱟᱸᱜ ᱠᱟᱨᱟᱢ ᱥᱤᱡᱮᱱ ᱫᱚ ᱟᱞᱮ ᱥᱮᱫ ᱫᱚᱦᱟᱸᱜ ᱫᱚᱢᱮ ᱠᱟᱨᱟᱢ ᱦᱩᱭᱩᱜᱼᱟ᱾ ᱦᱳᱭᱛᱳ ᱟᱞᱮ ᱴᱚᱞᱟ ᱨᱮᱦᱟᱸᱜ ᱤᱱᱫᱤ ᱠᱟᱨᱟᱢ ᱠᱚ ᱦᱚᱨᱫᱟ ᱦᱟᱸᱜ ᱱᱚᱣᱟ ᱦᱟᱜ ᱴᱟᱜ ᱴᱚᱞᱟ ᱫᱚ ᱦᱟᱸᱜ ᱪᱷᱟᱛᱟ ᱠᱟᱨᱟᱢ ᱦᱟᱸᱴᱟᱜ ᱫᱚ ᱡᱟᱹᱛᱭᱟᱹᱨ ᱠᱟᱨᱟᱢ ᱛᱚ ᱚᱱᱟ ᱠᱟᱨᱟᱢ ᱟᱞᱮᱥᱮᱫ ᱫᱚᱟᱸᱜ ᱟᱹᱰᱤ ᱨᱟᱹᱥᱠᱟᱹ ᱥᱮ ᱟᱹᱰᱤ ᱨᱟᱹᱥᱠᱟᱹ ᱡᱚᱢᱚᱠ ᱜᱮ ᱦᱟᱸᱜ ᱞᱮ ᱢᱟᱱᱟᱣ ᱜᱚᱫ ᱞᱮᱭᱟ᱾ ᱛᱟᱦᱚᱞᱮ ᱜᱚᱝᱠᱮ ᱦᱚᱸᱜᱼᱚᱭ ᱡᱮ ᱠᱟᱨᱟᱢ ᱦᱟᱸᱜ ᱡᱟᱦᱟᱸ ᱥᱮᱫᱟᱭᱼᱼ ᱠᱚᱢ ᱦᱮᱡ ᱟᱹᱜᱩᱣ ᱠᱟᱫᱮ ᱠᱚ ᱜᱚᱝᱠᱮ ᱛᱟᱞᱦᱮ ᱟᱯᱮ ᱥᱮ ᱠᱟᱨᱟᱢ ᱠᱚ ᱫᱚ ᱦᱩᱭᱩᱜᱼᱟ ᱥᱮ ᱵᱟᱝ?
ᱦᱳᱭ ᱜᱚᱝᱠᱮ ᱟᱞᱮ ᱟᱹᱛᱩ ᱨᱮᱦᱚᱸ ᱠᱟᱨᱟᱢ ᱫᱚᱞᱮ ᱠᱟᱨᱟᱢᱚᱜ ᱜᱮᱭᱟ ᱟᱫᱚ ᱟᱞᱮ ᱠᱟᱨᱟᱢ ᱛᱚ ᱟᱹᱰᱤ ᱨᱚᱠᱚᱢ ᱢᱮᱱᱟᱜ ᱟᱠᱟᱫ ᱛᱟᱵᱚᱱᱟ ᱱᱚᱣᱟ ᱵᱚᱸᱜᱟ ᱠᱟᱨᱟᱢ᱾ ᱵᱩᱰᱷᱤ ᱠᱟᱨᱟᱢ, ᱡᱟᱣᱟ ᱠᱟᱨᱟᱢ, ᱱᱚᱝᱠᱟ ᱟᱹᱰᱤ ᱜᱚᱴᱟᱝ ᱵᱷᱟᱜᱽ ᱢᱮᱱᱟᱜᱼᱟ᱾ ᱟᱫᱚ ᱟᱞᱮ ᱟᱹᱛᱩ ᱨᱮᱫᱚ ᱦᱟᱸᱜ ᱟᱹᱛᱩ ᱡᱟᱼᱼ ᱟᱫᱚ ᱱᱚᱣᱟ ᱡᱟᱣᱟ ᱠᱟᱨᱟᱢ ᱜᱮ ᱦᱟᱸᱜ ᱵᱟᱹᱲᱛᱤ ᱞᱮ ᱢᱟᱱᱟᱣᱮᱫ ᱠᱟᱱᱟ ᱟᱫᱚ ᱚᱱᱟ ᱫᱚ ᱦᱟᱸᱜ ᱱᱚᱝᱠᱟ ᱢᱟᱺᱡᱷᱤ ᱚᱲᱟᱜ ᱨᱮ ᱱᱚᱝᱠᱟ, ᱮᱸᱜ ᱱᱚᱝᱠᱟ ᱠᱩᱲᱤ ᱜᱤᱫᱽᱨᱟᱹ ᱠᱚ ᱩᱯᱟᱹᱥ ᱠᱟᱛᱮᱫ ᱱᱚᱝᱠᱟ ᱠᱚ, ᱮᱸᱜ ᱫᱚᱦᱚ ᱠᱟᱜᱼᱟ ᱟᱫᱚ ᱯᱮ ᱯᱩᱱ ᱢᱟᱦᱟ ᱫᱷᱚᱨᱤᱭᱟᱹ ᱟᱫᱚ ᱚᱱᱟ ᱠᱟᱨᱟᱢ ᱦᱟᱸᱜ ᱮᱸᱜ ᱮᱸᱜ ᱦᱩᱭ ᱞᱮᱱ ᱠᱷᱟᱱ ᱟᱫᱚ ᱚᱱᱟ ᱫᱚ ᱦᱟᱸᱜ ᱞᱮ ᱢᱟᱱᱟᱣᱟ ᱟᱫᱚ ᱢᱚᱬᱮ ᱥᱤᱧ ᱨᱮ᱾ ᱦᱳᱭ, ᱱᱚᱝᱠᱟ ᱵᱷᱟᱵᱽ ᱛᱮᱜᱮᱞᱮ ᱢᱟᱱᱟᱣᱟ᱾
ᱟᱹᱰᱤ ᱱᱟᱯᱟᱭ ᱠᱟᱛᱷᱟ ᱟᱪᱪᱷᱟ ᱜᱚᱝᱠᱮ ᱤᱛᱷᱤᱱ ᱤᱛᱷᱤᱱ ᱡᱟᱭᱜᱟ ᱨᱤᱧ ᱧᱮᱞ ᱟᱠᱟᱫᱟ᱾ ᱡᱚᱠᱷᱚᱱ ᱦᱟᱸᱜ ᱚᱱᱟ ᱡᱚᱣᱟ ᱠᱟᱨᱟᱢ ᱥᱮ ᱡᱤᱛᱭᱟᱹ ᱠᱟᱨᱟᱢ ᱜᱮ ᱯᱷᱮᱴ ᱴᱟᱭᱚᱢ ᱟᱭᱢᱟ ᱡᱟᱜᱟ ᱨᱮᱧ ᱧᱮᱞ ᱠᱮᱫᱟ ᱵᱟᱝᱢᱟ ᱠᱟᱨᱟᱢ ᱨᱮ ᱫᱚᱦᱟᱸᱜ ᱯᱟᱭᱨᱟ ᱠᱚᱲᱟ ᱜᱤᱫᱨᱟᱹ ᱠᱤᱱ ᱛᱟᱦᱮᱸ ᱱᱟᱦᱟᱸᱜ᱾ ᱩᱱᱠᱤᱱ ᱜᱮ ᱦᱟᱸᱜ ᱚᱸᱰᱮ ᱡᱟᱦᱟᱸ ᱵᱚᱸᱜᱟ ᱵᱩᱨᱩ ᱠᱟᱛᱮᱜ ᱦᱟᱸᱜ ᱡᱟᱦᱟᱸ ᱱᱟᱭᱠᱮ ᱦᱟᱲᱟᱢ ᱢᱮ ᱮ ᱡᱟᱦᱟᱱᱟᱜ ᱠᱟᱨᱟᱢ ᱰᱟᱹᱨᱮ ᱜᱚᱜ ᱟᱹᱠᱤᱱᱟ ᱩᱱᱠᱤᱱ ᱠᱤᱱ ᱟᱹᱜᱩᱭᱟ ᱟᱨ ᱡᱟᱭᱜᱟ ᱜᱮ ᱡᱟᱭᱜᱟ ᱛᱮᱧ ᱧᱮᱞ ᱠᱟᱫᱟ ᱵᱟᱝᱢᱟ, ᱠᱩᱲᱤ ᱜᱤᱫᱟᱹᱨᱟᱹ ᱦᱚᱸᱠᱚ ᱟᱹᱜᱩᱭ ᱜᱮᱭᱟ ᱜᱚᱝᱠᱮ ᱛᱟᱦᱞᱮ ᱟᱯᱮᱥᱮᱫ ᱫᱚ ᱱᱚᱣᱟ ᱫᱚ ᱦᱟᱸᱜ ᱛᱤᱱᱟᱹᱜ ᱴᱟ ᱪᱮᱫ ᱞᱮᱠᱟᱱ ᱜᱮᱭᱟ ᱦᱟᱸᱜ?
ᱟᱫᱚ ᱱᱚᱣᱟ ᱫᱚ ᱦᱟᱸᱜ ᱟᱞᱮ ᱥᱮᱫ ᱫᱚ ᱠᱩᱲᱤ ᱜᱤᱫᱽᱨᱟᱹ ᱫᱚ ᱦᱟᱸᱜ, ᱵᱟᱦᱟ ᱠᱚ ᱟᱹᱜᱩᱭᱟ ᱟᱫᱚ ᱱᱚᱣᱟ, ᱫᱚ ᱱᱩᱭ ᱮ ᱡᱟᱦᱟᱸᱭ ᱡᱚᱜᱽ ᱢᱟᱺᱡᱷᱤ ᱦᱟᱲᱟᱢ ᱢᱮᱱᱟᱜ ᱟᱠᱟᱫᱮᱭᱟ, ᱟᱫᱚ ᱩᱱᱤᱜᱮ ᱦᱟᱸᱜ ᱱᱚᱣᱟ ᱟᱹᱭᱩᱨ ᱥᱩᱛᱩᱜ ᱨᱮᱫᱚ ᱱᱚᱣᱟ ᱟᱵᱚ, ᱟᱹᱛᱩ ᱡᱟᱠᱟᱛ ᱨᱮᱫᱚ ᱢᱮᱱᱟᱜ ᱟᱠᱟᱫᱮ ᱜᱮᱭᱟ, ᱛᱟᱦᱞᱮ ᱩᱱᱤ ᱜᱮ ᱦᱟᱸᱜ ᱜᱚᱴᱟᱭᱟᱭ ᱡᱟᱦᱟᱸᱭ ᱵᱟᱹᱨᱣᱟᱹ ᱵᱟᱨᱭᱟ ᱢᱮᱱᱟᱜ ᱟᱠᱟᱫ ᱛᱤᱱᱟᱹ, ᱛᱟᱦᱚᱞᱮ ᱱᱩᱠᱤᱱ ᱜᱮ ᱦᱟᱸᱜ ᱵᱷᱮᱡᱟ ᱠᱤᱱᱟᱹᱭ ᱠᱟᱨᱟᱢ ᱫᱟᱨᱮ ᱢᱟᱜ ᱫᱚ ᱟᱫᱚ ᱩᱱᱼᱼ ᱠᱤᱱ ᱦᱟᱸᱜ ᱱᱚᱝᱠᱟ ᱠᱤᱱ ᱤᱫᱤ ᱠᱤᱱᱟᱹ ᱟᱫᱚ ᱰᱟᱺᱜᱩᱣᱟᱹ ᱠᱚᱲᱟ ᱜᱤᱫᱽᱨᱟᱹ, ᱵᱟᱹᱦᱩᱣᱟᱱ ᱫᱚ ᱵᱟᱝ, ᱦᱮᱸ ᱟᱫᱚ ᱩᱱᱠᱤᱱ ᱦᱟᱸᱜ ᱠᱤᱱ ᱱᱚᱣᱟ ᱢᱟᱜ ᱟᱹᱜᱩᱭᱟ ᱟᱨ ᱵᱟᱝ ᱜᱚᱜ ᱠᱟᱛᱮ ᱠᱤᱱ ᱟᱹᱜᱩᱭᱟ᱾ ᱟᱫᱚ ᱱᱚᱠᱟ ᱠᱩᱲᱤ ᱜᱤᱫᱽᱨᱟᱹ ᱫᱚ ᱦᱟᱸᱜ ᱵᱟᱠᱚ ᱥᱮᱞᱮᱫᱚᱜᱼᱟ ᱱᱚᱣᱟ ᱨᱮᱫᱚ᱾ ᱦᱮᱸ ᱩᱱᱠᱩ ᱫᱚ ᱩᱯᱟᱹᱥ ᱠᱟᱜᱼᱟ ᱠᱚ ᱦᱮᱸ᱾
ᱦᱳᱭ ᱦᱳᱭ ᱵᱟᱠᱷᱟᱱ ᱟᱭᱢᱟ ᱟᱭᱢᱟ ᱡᱟᱭᱜᱟ ᱧᱮᱞ ᱦᱩᱭ ᱟᱠᱟᱱᱟ ᱮᱢᱱᱤ ᱦᱟᱜ ᱡᱟᱦᱟᱸ ᱞᱮᱠᱟᱱ ᱦᱚᱲ ᱜᱮᱠᱚ ᱟᱹᱜᱩ ᱵᱟᱲᱟ ᱠᱮᱫ ᱜᱮ ᱟᱨ ᱚᱸᱰᱮ ᱠᱚ ᱵᱤᱫ ᱠᱟᱜ ᱜᱮᱭᱟ ᱚᱱᱟ ᱜᱮ ᱦᱟᱸᱜ ᱠᱟᱨᱟᱢ ᱫᱚ ᱦᱩᱭᱱᱟ ᱾ ᱟᱪᱪᱷᱟ ᱜᱚᱝᱠᱮ ᱚᱱᱮ ᱡᱮ ᱦᱟᱸᱜ ᱠᱟᱨᱟᱢ ᱴᱟᱭᱤᱢ ᱨᱮ ᱚᱱᱮ ᱡᱮ ᱵᱟᱦᱟ ᱠᱚᱛᱮ ᱦᱟᱸᱜ ᱥᱟᱡᱟᱣ ᱠᱟᱜ ᱜᱮᱭᱟᱵᱚᱱ ᱦᱟᱸᱜ᱾ ᱛᱟᱦᱚᱞᱮ ᱜᱚᱝᱠᱮ ᱱᱚᱜᱼᱚᱭ ᱡᱮ ᱵᱟᱦᱟ ᱠᱚ ᱦᱟᱸᱜ ᱜᱟᱹᱰᱭᱟᱹ ᱵᱟᱝᱢᱟ ᱟᱭᱢᱟ ᱦᱚᱲ ᱠᱚ ᱞᱟᱹᱭ ᱵᱟᱲᱟᱭᱟ ᱱᱚᱣᱟ ᱠᱚᱦᱚᱸ ᱡᱟᱦᱟᱸᱭ ᱠᱚ ᱜᱟᱱᱚᱜᱼᱟ ᱚᱱᱠᱟᱱ ᱜᱮ ᱠᱚ ᱟᱹᱜᱩᱭᱟ ᱵᱟᱝ ᱜᱟᱱᱚᱜ ᱠᱚᱫᱚ ᱦᱟᱸᱜ ᱚᱱᱟ ᱵᱟᱦᱟ ᱠᱚᱫᱚ ᱦᱟᱸᱜ ᱵᱟᱠᱚ ᱥᱤᱛᱟᱹᱜ ᱦᱟᱸᱜ ᱜᱚᱝᱠᱮ ᱾ ᱱᱚᱜᱼᱚᱭ ᱡᱮ ᱵᱟᱦᱟ ᱥᱮᱫ ᱠᱚᱫᱚ ᱦᱟᱸᱜ ᱢᱟᱹᱭ ᱛᱟᱠᱚ ᱥᱮ ᱫᱤᱫᱤ ᱛᱟᱠᱚ ᱠᱚ ᱛᱤᱭᱳᱜ ᱛᱟᱵᱚᱱᱟ ᱥᱮ ᱩᱱᱠᱤᱱ ᱡᱟᱦᱟᱸᱭ ᱵᱟᱨ ᱦᱚᱲ ᱦᱟᱸᱜ᱾ ᱠᱟᱨᱟᱢ ᱰᱟᱹᱨ ᱠᱚ ᱡᱟᱦᱟᱸᱭ ᱠᱤᱱ ᱟᱹᱜᱩᱭᱟ ᱩᱱ ᱠᱤᱱ ᱜᱮ ᱦᱟᱸᱜ ᱚᱱᱟ ᱠᱚᱫᱚ ᱥᱤᱛ ᱠᱟᱛᱮ ᱠᱤᱱ ᱟᱹᱜᱩᱭᱟ ᱾
ᱟᱫᱚ ᱟᱞᱮ ᱥᱮᱫ ᱫᱚ ᱡᱟᱦᱟᱸ ᱤᱧ ᱦᱟᱸᱜ ᱤᱧ ᱧᱮᱞ ᱟᱠᱟᱜᱼᱟ ᱾ ᱟᱫᱚ ᱚᱱᱟ ᱫᱚ ᱟᱞᱮ ᱥᱮᱫ ᱫᱚ ᱱᱚᱝᱠᱟ ᱩᱱ ᱩᱠᱤᱱ ᱡᱟᱦᱟᱸᱭ ᱩᱱᱠᱤᱱ ᱠᱚᱲᱟ ᱜᱤᱫᱽᱨᱟᱹ ᱠᱤᱱ ᱩᱯᱟᱹᱥ ᱟᱠᱟᱫ ᱫᱚ ᱢᱮᱱᱫᱚ ᱰᱟᱺᱜᱩᱣᱟᱹ ᱠᱤᱱ ᱟᱫᱚ ᱩᱱᱠᱤᱱ ᱜᱮ ᱠᱤᱱ ᱪᱟᱞᱟᱜᱼᱟ ᱾ ᱟᱫᱚ ᱚᱱᱟ ᱥᱟᱶ ᱥᱟᱶᱛᱮ ᱡᱟᱦᱟᱸᱭ ᱩᱯᱟᱹᱥ ᱠᱩᱲᱤ ᱜᱤᱫᱽᱨᱟᱹ ᱠᱚᱠᱚ ᱪᱟᱞᱟᱜᱼᱟ ᱥᱟᱱᱟᱢ ᱠᱚᱛᱮ ᱜᱮᱠᱚ ᱪᱟᱞᱟᱜᱼᱟ ᱜᱟᱹᱰᱭᱟᱹ ᱛᱮ ᱾ ᱟᱫᱚ ᱡᱟᱦᱟᱸ ᱵᱟᱦᱟ ᱠᱟᱛᱷᱟ ᱵᱮᱱ ᱢᱮᱱ ᱠᱮᱜᱼᱟ, ᱵᱟᱦᱟ ᱫᱚ ᱦᱟᱸᱜ ᱩᱱᱠᱤᱱ ᱠᱚᱲᱟ ᱜᱤᱫᱽᱨᱟᱹ ᱠᱤᱱ ᱦᱮᱸ ᱯᱟᱭᱨᱟ ᱟᱹᱜᱩᱭ ᱛᱮ᱾ ᱱᱚᱣᱟ ᱵᱟᱦᱟ ᱫᱩᱠᱤᱱ ᱟᱜᱩᱭ ᱜᱮ ᱟᱫᱚ ᱜᱚᱲᱚ ᱞᱮᱠᱟ ᱛᱮᱫᱚ ᱱᱚᱝᱠᱟ ᱠᱩᱲᱤ ᱜᱤᱫᱽᱨᱟᱹ ᱠᱚ ᱥᱟᱱᱟᱢ ᱠᱚ᱾ ᱪᱟᱞᱟᱜᱼᱟ ᱾ᱦᱳᱭ ᱾ ᱩᱱ ᱫᱚ ᱦᱟᱸᱜ ᱟᱹᱜᱩ ᱠᱟᱛᱮ ᱱᱚᱣᱟ ᱮ ᱵᱟᱦᱟ ᱟᱨ ᱵᱟᱝ ᱠᱟᱨᱟᱢ ᱫᱟᱨᱮ ᱫᱚᱠᱤᱱ ᱥᱟᱡᱟᱣᱟ ᱾ ᱦᱮᱸ ᱟᱞᱮ ᱥᱮᱫ ᱫᱚ ᱜᱚᱝᱠᱮ ᱱᱚᱜᱼᱚᱭ ᱱᱚᱝᱠᱟ ᱵᱤᱥᱠᱩᱴ ᱠᱚ ᱟᱨ ᱵᱟᱝ ᱱᱚᱝᱠᱟ ᱡᱷᱤᱞᱟᱹᱯᱤ ᱠᱚ᱾ ᱱᱟᱜ ᱠᱚ ᱛᱚᱞ ᱠᱟᱜᱼᱟ, ᱠᱟᱨᱟᱢ ᱰᱟᱹᱨ ᱨᱮ ᱦᱮᱸ ᱛᱟᱦᱚᱞᱮ ᱜᱚᱝᱠᱮ ᱟᱯᱮ ᱥᱮᱫ ᱫᱚ ᱪᱮᱫ ᱞᱮᱠᱟ ᱧᱮᱞᱚᱜ ᱜᱮᱭᱟ?
ᱦᱳᱭ ᱜᱚᱝᱠᱮ ᱚᱱᱟ ᱫᱚ ᱦᱟᱸᱜ ᱠᱟᱹᱴᱤᱡ ᱟᱞᱮ ᱥᱮᱱ ᱠᱚᱛᱮᱠᱴᱤ ᱱᱟᱥᱮᱱᱟᱜ ᱵᱮᱦᱟᱨᱚᱜ ᱠᱟᱱ ᱜᱮᱭᱟ ᱦᱟᱸᱜ ᱾ ᱚᱱᱟ ᱡᱮ ᱵᱮᱱ ᱞᱟᱹᱭ ᱠᱮᱫᱟ ᱵᱤᱥᱠᱩᱴ ᱠᱚ ᱡᱷᱤᱞᱟᱹᱯᱤ ᱠᱚ ᱚᱱᱟ ᱠᱚᱫᱚ ᱦᱟᱸᱜ ᱟᱞᱮ ᱥᱮᱫ ᱫᱚ ᱦᱟᱸᱜ ᱵᱟᱝ ᱛᱟᱦᱮᱱᱟ᱾ ᱡᱟ ᱮᱴᱟᱜ ᱟᱵᱚᱣᱟᱜ ᱡᱟᱦᱟᱸ ᱥᱟᱶᱛᱟ ᱥᱚᱢᱟᱡᱽ ᱦᱤᱥᱟᱹᱵ ᱛᱮ ᱦᱟᱸᱜ ᱚᱱᱮ ᱚᱱᱟ ᱠᱟᱜᱮ ᱦᱟᱸᱜ ᱪᱮᱫ ᱠᱚ ᱞᱟᱹᱭᱟ ᱚᱱᱮ ᱚᱱᱟ ᱵᱟᱦᱟ ᱠᱚᱜᱮ ᱛᱟᱦᱮᱱᱟ ᱦᱟᱸᱜ᱾ ᱥᱟᱭᱤᱰ ᱨᱮ ᱚᱱᱟ ᱫᱚᱵᱚᱱ ᱜᱷᱮᱨᱟ ᱠᱟᱜᱼᱟ ᱟᱨ ᱠᱟᱨᱟᱢ ᱨᱮᱱᱟᱜ ᱡᱟᱦᱟᱸ ᱠᱚ ᱢᱟ ᱵᱷᱤᱛᱤᱨ ᱨᱮ ᱛᱟᱦᱮᱱ ᱛᱟᱵᱚᱱ ᱜᱮᱭᱟ ᱦᱟᱸᱜ ᱾ ᱚᱱᱠᱟ ᱜᱮ ᱫᱚ ᱚᱱᱮ ᱚᱱᱟ ᱵᱤᱥᱠᱩᱴ ᱠᱚᱦᱟᱸᱜ ᱚᱱᱟ ᱠᱚᱫᱚ ᱦᱟᱸᱜ ᱵᱟᱝ ᱛᱟᱦᱮᱱ ᱠᱟᱱᱟ ᱦᱟᱸᱜ ᱟᱞᱮ ᱥᱮᱫ ᱫᱚ ᱦᱟᱸᱜ ᱾
ᱦᱳᱭ ᱦᱳᱭ ᱾ ᱟᱪᱪᱷᱟ ᱜᱚᱝᱠᱮ ᱟᱞᱮ ᱥᱮᱫ ᱡᱮᱢᱚᱱ ᱱᱚᱝᱠᱟ ᱱᱮᱣᱛᱟ ᱠᱟᱛᱮᱜ ᱟᱨ ᱵᱟᱝ ᱦᱮᱸ ᱱᱚᱝᱠᱟ ᱯᱨᱟᱭᱤᱡᱽ ᱫᱟᱨᱟᱭ ᱛᱮ ᱠᱟᱨᱟᱢ ᱫᱚᱱ ᱦᱮᱯᱨᱟᱹᱣ ᱞᱮ ᱫᱚᱦᱚᱭ ᱜᱮᱭᱟ ᱾ ᱱᱚᱣᱟ ᱫᱚ ᱦᱟᱸᱜ ᱚᱱᱠᱟ ᱢᱚᱬᱮ ᱜᱚᱴᱟᱝ ᱟᱨ ᱵᱟᱝ ᱤᱨᱟᱹᱞ ᱜᱚᱴᱟᱝ ᱫᱚᱞ ᱟᱛᱮ᱾ ᱛᱟᱦᱚᱞᱮ ᱜᱚᱝᱠᱮ ᱟᱯᱮ ᱥᱮᱫ ᱱᱚᱝᱠᱟ ᱦᱮᱯᱨᱟᱹᱣ ᱦᱩᱭᱩᱜ ᱜᱮᱭᱟ ᱥᱮ ᱵᱟᱝ ᱠᱟᱨᱟᱢ ᱫᱤᱱ ᱨᱮ?
ᱚ ᱟᱪᱪᱷᱟ ᱦᱟᱸᱜ ᱟᱹᱰᱤ ᱱᱟᱯᱟᱭ ᱠᱟᱛᱷᱟ ᱜᱚᱝᱠᱮ ᱟᱞᱮ ᱥᱮᱫ ᱦᱟᱸᱜ ᱱᱚᱣᱟ ᱫᱚ ᱦᱟᱸᱜ ᱵᱟᱝ ᱧᱮᱞ ᱟᱠᱟᱱᱟᱱᱟ ᱟᱨ ᱢᱟᱱᱮ ᱦᱩᱭ ᱢᱚᱱᱮ ᱦᱩᱭᱩᱜ ᱠᱟᱱᱟ ᱚᱱᱟ ᱫᱚ ᱦᱟᱸᱜ ᱵᱟᱝ ᱦᱩᱭᱩᱜᱼᱟ᱾ ᱠᱟᱨᱚᱱ ᱫᱚ ᱟᱞᱮ ᱟᱹᱛᱩ ᱫᱚ ᱚᱱᱠᱟ ᱫᱚ ᱱᱟᱥᱮᱱᱟᱜ ᱫᱚ ᱮᱠᱴᱩ ᱱᱟᱥᱮᱱᱟᱜ ᱢᱟᱨᱟᱝ ᱧᱚᱜ ᱜᱮᱭᱟ ᱟᱫᱚ ᱚᱱᱠᱟ ᱡᱟᱦᱟᱸ ᱟᱞᱮ ᱫᱚ ᱦᱟᱸᱜ᱾ ᱤᱱᱟᱹ ᱦᱟᱸᱜ ᱚᱱᱟ ᱡᱟᱣᱭᱟ ᱠᱟᱨᱟᱢ ᱡᱟᱹᱛᱭᱟᱹᱨ ᱨᱮ ᱞᱮ ᱠᱚ ᱦᱩᱭᱩᱜ ᱛᱟᱞᱮᱭᱟ ᱛᱚ ᱦᱟᱸᱜ᱿ ᱢᱟᱹᱭ ᱛᱟᱠᱚ ᱟᱫᱚ ᱛᱟᱞᱮ ᱚᱱᱟ ᱦᱤᱥᱟᱹᱵ ᱛᱮ ᱫᱚ ᱦᱟᱸᱜ ᱟᱹᱛᱩ ᱠᱚᱨᱮᱱ ᱜᱮ ᱦᱟᱸᱜ ᱩᱱ ᱫᱤᱱ ᱦᱤᱞᱳ ᱫᱚ ᱠᱚ ᱮᱱᱮᱡᱟ ᱦᱟᱸᱜ᱾ ᱟᱫᱚ ᱚᱱᱟ ᱛᱮ ᱦᱟᱸᱜ ᱮᱴᱟᱜ ᱠᱚᱨᱮᱱ ᱥᱮ ᱵᱟᱨᱦᱮ ᱠᱚᱨᱮᱱ ᱫᱚ ᱦᱟᱸᱜ ᱵᱟᱞᱮ ᱱᱮᱣᱛᱟ ᱵᱟᱲᱟ ᱠᱚᱣᱟ ᱥᱮ ᱯᱨᱟᱭᱤᱡᱽ ᱠᱚᱦᱚ ᱵᱟᱞᱮ ᱫᱚᱦᱚᱭ ᱜᱮᱭᱟᱮ ᱡᱮ ᱱᱚᱰᱮ ᱦᱚᱸ ᱱᱚᱜ ᱚᱱᱠᱟ ᱫᱚ ᱵᱟᱞᱮ ᱧᱮᱞ ᱵᱟᱲᱟ ᱟᱠᱟᱫ ᱜᱮᱭᱟ ᱥᱮ ᱱᱤᱛ ᱵᱟᱝ ᱦᱩᱭ ᱵᱟᱲᱟ ᱟᱠᱟᱱᱟ ᱚᱱᱟ ᱟᱹᱛᱩ ᱠᱚᱨᱮᱱ ᱜᱮ ᱦᱟᱸᱜ ᱩᱱ ᱫᱤᱱ ᱦᱤᱞᱳ ᱫᱚ ᱚᱱᱟ ᱮᱱᱮᱡ ᱵᱟᱲᱟ ᱛᱟᱞᱮᱭᱟᱠᱚ ᱚᱱᱟ ᱠᱚᱜᱮ ᱦᱟᱸᱜ ᱾
ᱦᱳᱭ ᱟᱹᱰᱤ ᱡᱚᱛᱷᱟᱛ ᱟᱫᱚ ᱦᱳᱭ ᱛᱳ ᱟᱵᱚᱣᱟᱜ ᱫᱚ ᱵᱟᱝ ᱢᱤᱫ ᱛᱟᱵᱚᱱᱟ ᱦᱟᱸᱜ ᱦᱮᱸ ᱟᱫᱚ ᱟᱹᱛᱷᱟᱹᱱ ᱡᱟᱭᱜᱟ ᱨᱮ ᱟᱹᱛᱷᱟᱹᱱ ᱞᱮᱠᱟ ᱠᱚ ᱢᱟᱱᱟᱣ ᱜᱮᱭᱟ ᱛᱚ ᱾
ᱦᱳᱭ ᱦᱳᱭ ᱾
ᱟᱪᱪᱷᱟ ᱜᱚᱝᱠᱮ ᱠᱟᱨᱟᱢ ᱛᱚᱞᱟᱝ ᱨᱚᱯᱚᱲ ᱵᱟᱲᱟᱭᱮᱱᱟ ᱛᱟᱦᱚᱞᱮ ᱚᱱᱟ ᱵᱟᱫ ᱠᱟᱛᱮ ᱱᱚᱝᱠᱟ ᱵᱟᱦᱟ ᱠᱚᱫᱚ ᱟᱯᱮ ᱥᱮᱫ ᱫᱚ ᱚᱠᱟ ᱡᱚᱦᱚᱜ ᱠᱚ ᱢᱟᱱᱟᱣ ᱜᱮᱭᱟ?
ᱦᱳᱭ ᱜᱚᱢᱠᱮ ᱟᱞᱮ ᱱᱚᱝᱠᱟ ᱵᱟᱦᱟ ᱧᱮᱞ ᱞᱮᱠᱷᱟᱡ ᱫᱚ ᱦᱟᱸᱜ ᱚᱱᱠᱟ ᱯᱷᱟᱹᱜᱩᱱ ᱵᱚᱸᱜᱟ ᱥᱮ ᱰᱚᱞ ᱯᱩᱱᱱᱤᱢᱟ ᱟᱞᱮ ᱫᱚ ᱦᱟᱸᱜ ᱰᱚᱞ ᱯᱩᱱᱱᱤᱢᱟ ᱨᱮ ᱵᱤᱥᱤᱨ ᱵᱷᱟᱜᱽ ᱢᱟᱱᱟᱣ ᱜᱮᱭᱟ ᱡᱚᱠᱷᱚᱱ ᱚᱱᱟ ᱯᱟᱧᱡᱤ ᱯᱩᱛᱷᱤ ᱦᱤᱥᱟᱹᱵᱽ ᱛᱮ ᱜᱮ ᱦᱟᱸᱜ ᱾
ᱟᱫ- ᱫᱚᱢᱟ ᱵᱷᱮᱜᱟᱨ ᱵᱷᱮᱜᱟᱨ ᱡᱟᱭᱜᱟ ᱫᱚ ᱧᱮᱞ ᱟᱠᱟᱱᱟ, ᱱᱮᱰᱟ ᱢᱟᱦᱟ ᱠᱚ ᱢᱟᱱᱟᱣ ᱜᱮᱭᱟ ᱾ ᱟᱨ ᱚᱱᱟᱼᱛᱮᱷ ᱡᱟᱭᱜᱟ ᱨᱮ ᱫᱚ ᱦᱳᱭᱛᱚ ᱯᱩᱨᱱᱤᱢᱟ ᱢᱩᱞᱩᱠ ᱠᱚᱨᱮ ᱚᱱᱟ ᱠᱚᱨᱮ ᱦᱚᱸᱠᱚ ᱢᱟᱱᱟᱣ ᱜᱮᱭᱟ ᱾ ᱟᱫᱚ ᱜᱚᱢᱠᱮ ᱟᱯᱮ ᱥᱮᱫ ᱫᱚ ᱚᱠᱟ ᱞᱮᱠᱟ ᱯᱮ ᱢᱟᱱᱟᱣ ᱜᱮᱭᱟ ᱦᱟᱸᱜ?
ᱦᱳᱭ ᱜᱚᱝᱠᱮ ᱟᱞᱮ ᱥᱮᱫ ᱫᱚ ᱦᱟᱸᱜ ᱱᱚᱝᱠᱟ ᱟᱹᱛᱩ ᱢᱚᱬᱮ ᱦᱚᱲ ᱠᱚ ᱟᱨ ᱵᱟᱝ ᱥᱳᱞᱳ ᱟᱱᱟ ᱱᱚᱝᱠᱟ‌ ᱫᱩᱲᱩᱵ ᱜᱚᱴᱟ ᱠᱟᱛᱮᱜ ᱠᱚ ᱱᱮᱰᱟᱭᱟ, ᱱᱮᱰᱟ ᱜᱚᱴᱟ ᱫᱤᱱ ᱟᱠᱠᱚ ᱾ ᱡᱮ ᱱᱚᱣᱟ ᱫᱤᱱ ᱨᱮᱵᱚᱱ ᱵᱟᱦᱟᱜᱼᱟ, ᱱᱚᱝᱠᱟ ᱵᱷᱟᱵ ᱛᱮ ᱜᱮ ᱠᱚ ᱢᱟᱱᱟᱣᱟ, ᱟᱫᱚ ᱜᱚᱝᱠᱮ ᱟᱞᱮ ᱥᱮᱫ ᱫᱚ ᱱᱚᱝᱠᱟ ᱯᱮ ᱢᱟᱦᱟᱞᱮ ᱢᱟᱱᱟᱣᱮᱫ ᱠᱟᱱᱟ ᱵᱟᱦᱟ ᱫᱚ ᱟᱫᱚ ᱜᱚᱝᱠᱮ ᱟᱯᱮ ᱥᱮᱫ ᱫᱚ, ᱛᱤᱱᱟᱹᱜ ᱫᱤᱱ ᱠᱚ ᱢᱟᱱᱟᱣ ᱜᱮᱭᱟ ᱵᱟᱦᱟ ᱫᱚ?
ᱦᱳᱭ ᱜᱚᱝᱠᱮ ᱟᱞᱮ ᱥᱮᱫ ᱦᱚᱸ ᱱᱤᱭᱟᱹ ᱨᱮᱫᱚ ᱦᱟᱸᱜ ᱯᱮ ᱢᱟᱦᱟ ᱜᱮ ᱢᱮᱱᱟᱜ ᱛᱟᱞᱮᱭᱟ ᱦᱟᱸᱜ ᱾ ᱛᱚ ᱯᱳᱭᱞᱩ ᱫᱤᱱ ᱦᱤᱞᱳᱜ ᱫᱚ ᱚᱱᱠᱟ ᱩᱸᱢ ᱢᱟᱦᱟ, ᱥᱟᱹᱨᱫᱤ ᱢᱟᱦᱟ, ᱟᱨ ᱡᱟᱞᱮ ᱢᱟᱦᱟ ᱟᱫᱚ ᱵᱟᱞᱮ ᱦᱤᱥᱟᱹᱣ ᱮᱫᱟ ᱡᱟᱞᱮ ᱢᱟᱦᱟ ᱫᱤᱱ ᱦᱤᱞᱳᱜ ᱡᱟᱞᱮ ᱫᱚ ᱵᱟᱝ ᱢᱟᱱᱮ ᱥᱟᱫᱤ ᱫᱤᱱ ᱦᱤᱞᱳᱜ ᱫᱚ ᱢᱟᱱᱮ ᱟᱹᱰᱤ ᱵᱷᱟᱜᱤ ᱨᱟᱹᱥᱠ ᱠᱟᱹ ᱨᱚᱢᱚᱡᱽ ᱵᱩᱡᱩᱜ ᱜᱮᱭᱟᱜ ᱠᱟᱨᱱ ᱩᱱ ᱦᱤᱞᱳᱜ ᱫᱚ ᱦᱟᱸᱜ ᱚᱱᱮ ᱡᱮ ᱡᱟᱦᱮᱨ ᱨᱮ, ᱥᱮ ᱩᱸᱢᱻᱟ ᱩᱱᱠᱩ ᱜᱚᱰᱮᱛ ᱢᱮᱱᱟᱭ ᱛᱟᱵᱚᱱ ᱩᱱᱤ ᱦᱟᱸᱜ ᱡᱮ ᱟᱹᱫᱟᱹᱭ ᱠᱟᱛᱮ, ᱪᱟᱣᱞᱮ ᱠᱚ ᱟᱹᱫᱟᱹᱭ ᱠᱟᱛᱮ, ᱥᱤᱢ ᱠᱚ ᱤᱫᱤ ᱠᱟᱛᱮ ᱩᱱ ᱦᱤᱞᱳᱜ ᱫᱚ ᱚᱸᱰᱮ ᱜᱮ ᱦᱟᱸᱜ ᱥᱚᱲᱮ ᱵᱟᱲᱟ ᱦᱩᱭᱩᱜ-ᱟ ᱛᱚ ᱚᱱᱟᱼᱼ ᱦᱳᱼᱟ ᱡᱚᱢ ᱵᱟᱲᱟ ᱜᱮᱛ ᱛᱟᱦᱮᱱᱟ ᱢᱤᱫ ᱜᱷᱟᱹᱲᱤᱡ ᱫᱚ ᱛᱤᱱᱴᱟ ᱠᱷᱚᱱ ᱦᱟᱜ ᱮᱱᱮᱡ ᱵᱟᱲᱟ ᱞᱮ ᱫᱷᱩᱨᱟᱹᱣ ᱵᱟᱲᱟᱜ ᱜᱮᱭᱟ ᱦᱟᱸᱜ᱾ ᱚᱱᱟ ᱠᱚᱫᱚ ᱦᱟᱸᱜ ᱢᱟᱱᱮ ᱵᱟᱨᱮ ᱠᱚᱨᱮᱱ ᱫᱚ ᱵᱟᱞᱮ ᱟᱹᱜᱩ ᱠᱚᱣᱟ ᱚᱱᱟ ᱫᱚ ᱟᱹᱛᱩ ᱠᱚᱨᱮᱱ ᱜᱮ ᱥᱮ ᱦᱳᱭᱛᱳ ᱟᱵᱚᱨᱮᱱ ᱦᱟᱸᱜ ᱱᱮᱣᱛ ᱛᱟ ᱯᱮᱲᱟ ᱠᱚᱠᱚ ᱛᱟᱦᱮᱸᱱᱟ ᱦᱟᱯ ᱛᱚᱢ ᱛᱟᱹᱠᱚ ᱥᱮ ᱫᱟᱹᱭ ᱛᱮᱭᱟᱝ ᱛᱟᱠᱚ ᱦᱟᱸᱜ ᱩᱱᱠᱩ ᱠᱚ ᱜᱮ ᱚᱱᱟ ᱩᱱᱠᱩᱣᱟᱜ ᱛᱮᱜᱮ ᱦᱟᱸᱜ ᱚᱱᱟ ᱫᱚ ᱮᱱᱮᱡ ᱵᱟᱲᱟ ᱠᱚᱫᱚ ᱦᱩᱭᱩᱜ ᱜᱮᱭᱟᱼᱟ᱾ ᱜᱚᱢᱠᱮ ᱟᱯᱮ ᱥᱮᱫ ᱫᱚ ᱚᱱᱟ ᱵᱟᱦᱟ ᱨᱮ ᱫᱚ ᱦᱟᱸᱜ ᱮᱱᱮᱡ ᱵᱟᱲᱟᱭ ᱜᱮᱭᱟᱭᱯᱮ ᱥᱮ ᱵᱟᱝ ᱥᱮ ᱡᱩᱫᱤ ᱯᱮ ᱮᱱᱮᱡ ᱨᱮᱦᱚᱸ ᱥᱮ ᱚᱱᱠᱟ ᱫᱚᱞ ᱠᱚᱯᱮ ᱜᱩ ᱵᱟᱲᱟ ᱠᱮᱭᱟ ᱮᱱᱮᱡ ᱫᱚᱞ ᱠᱚ
ᱫᱚᱞ ᱠᱚᱫᱚ ᱦᱟᱸᱜ ᱚᱱᱠᱟ ᱫᱚ ᱚᱱᱠᱟ ᱫᱚ ᱵᱟᱞᱮ ᱟᱹᱜᱩ ᱠᱚᱣᱟ ᱢᱟᱜ ᱢᱚᱬᱮ ᱨᱮᱦᱟᱸᱜ ᱞᱮ ᱟᱹᱜᱩ ᱠᱚᱣᱟ, ᱟᱫᱚ ᱱᱚᱣᱟ ᱵᱟᱦᱟ ᱜᱮ ᱟᱞᱮ ᱟᱹᱛᱩ ᱨᱮᱱ ᱠᱚᱲᱟ ᱜᱤᱫᱽᱨᱟᱹ ᱠᱚᱜᱮ ᱠᱚ ᱫᱚᱱ ᱵᱟᱲᱟᱭᱼᱮᱫ, ᱫᱚᱱᱟᱠᱚ ᱟᱨ ᱟᱭᱳ ᱦᱚᱲ ᱠᱚᱫᱚ ᱠᱚ ᱮᱱᱮᱡᱼᱟ, ᱱᱚᱝᱠᱟ ᱵᱷᱟᱵ ᱛᱮᱜᱮ ᱟᱞᱮ ᱥᱮᱫ ᱫᱚ ᱦᱩᱭᱩᱜ ᱪᱮᱫ ᱫᱚ ᱜᱚᱝᱠᱮ ᱱᱚᱝᱠᱟ ᱡᱟᱦᱮᱨ ᱨᱮ ᱟᱭᱳ ᱦᱚᱲ ᱠᱚᱦᱚᱸ ᱱᱚᱝᱠᱟ ᱥᱚᱲᱮ ᱠᱚᱻᱠᱚ ᱮᱢ ᱵᱟᱲᱟ ᱠᱚᱜ ᱜᱮᱭᱟ ᱾ ᱠᱟᱹᱴᱤ ᱜᱚᱝᱠᱮ ᱟᱯᱮ ᱥᱮᱫ ᱫᱚ ᱱᱚᱝᱠᱟ ᱟᱭᱳ ᱦᱚᱲ ᱠᱚ ᱱᱚᱝᱠᱟ ᱡᱟᱦᱮᱨ ᱥᱳᱲᱮ ᱠᱚ ᱮᱢᱟ ᱠᱚᱣᱟ ᱥᱮ ᱵᱟᱝ?
ᱦᱳᱭ ᱜᱚᱝᱠᱮ ᱟᱞᱮ ᱥᱮᱫ ᱦᱚᱸᱼᱟ ᱡᱟᱦᱮᱨ ᱥᱚᱨᱮ ᱠᱚᱫᱚ ᱦᱟᱸᱜ ᱡᱚᱛᱚ ᱦᱚᱲ ᱞᱮᱠᱟ ᱠᱚᱢᱟᱣᱠ ᱠᱚᱼᱟ ᱛᱚ ᱚᱸᱰᱮ ᱡᱟᱦᱟᱸ ᱠᱟᱹᱴᱤᱡ ᱵᱚᱦᱚᱜ ᱥᱳᱲᱮ ᱠᱚ ᱥᱮ ᱦᱮᱸᱫᱮ ᱥᱤᱢᱟᱜ ᱥᱚᱲᱮ ᱛᱮ ᱦᱟᱸᱜ ᱵᱟᱻᱠᱚ ᱢᱚᱜᱼᱟ ᱚᱱᱟ ᱫᱚ ᱦᱟᱸᱜ ᱦᱳᱭᱛᱳ ᱡᱟᱦᱟᱸᱭ ᱠᱚ ᱩᱯᱟᱹᱥ ᱵᱟᱲᱟ ᱠᱟᱜ ᱦᱟᱸᱜ, ᱢᱟᱨᱟᱝ ᱢᱟᱱᱮᱝᱻ ᱢᱟᱱᱮ ᱦᱚᱲᱠ ᱡᱟᱦᱟᱭ ᱠᱩ ᱢᱟᱨᱟᱝ ᱢᱟᱨᱟᱜ ᱚᱱᱟ ᱠᱚ ᱥᱟᱹᱜᱩᱱ ᱨᱮᱱ ᱢᱟᱹᱡᱷᱤ, ᱯᱟᱨᱜᱟ ᱪᱮᱫ ᱯᱚᱛᱱᱟᱜ ᱛᱚ ᱩᱱᱠᱩ ᱠᱩᱜᱮ ᱠᱚ ᱡᱚᱢ ᱵᱟᱲᱟᱭ ᱚᱱᱟ ᱫᱚ ᱾ ᱟᱨ ᱚᱱᱠᱟ ᱩᱱᱤ ᱡᱟᱦᱟᱸ ᱥᱟᱵᱷᱟᱵᱤᱠ ᱥᱚᱲᱮ ᱡᱟᱦᱟᱸ ᱜᱟᱹᱲᱤᱭ ᱛᱮ ᱠᱚ ᱥᱚᱲᱮᱭᱟ, ᱛᱚ ᱚᱱᱟ ᱠᱚᱫᱚ ᱦᱟᱸᱜ ᱡᱚᱛᱚ ᱦᱚᱲ ᱮᱢᱟ ᱠᱚᱣᱟ ᱚᱱᱟ ᱫᱚ ᱚᱠᱚᱭ ᱦᱚᱸ ᱵᱟᱝ ᱮᱢᱚᱜ ᱨᱮᱱᱟᱜ ᱫᱚ ᱵᱟᱝ ᱠᱟᱱᱟ ᱡᱚᱛᱚ ᱨᱚᱠᱢ ᱦᱚᱲ ᱜᱮᱠᱚ ᱮᱢᱟ ᱠᱚᱣᱟ ᱾ ᱮᱱᱮᱡ ᱥᱚᱢᱭ ᱦᱚᱸ
ᱦᱳᱭ
ᱦᱟᱢ ᱧᱮᱞ ᱦᱳᱭ ᱠᱟᱱᱟ ᱾ ᱡᱚᱛᱚ ᱨᱳᱠᱳᱢ ᱹᱜᱮᱠᱚ ᱧᱟᱢ ᱵᱟᱲᱟ ᱠᱟᱫᱟ ᱥᱮ ᱮᱱᱮᱡ ᱦᱚᱸᱠᱚ ᱮᱱᱮᱡ ᱵᱟᱲᱟᱭ ᱜᱮᱭᱟ ᱟᱹᱰᱤ ᱱᱟᱯᱟᱭ ᱠᱟᱛᱷᱟ ᱾ ᱜᱚᱝᱠᱮ ᱦᱚᱜᱼᱚᱭ ᱡᱮ ᱟᱯᱮ ᱥᱮᱫ ᱢᱤᱫ ᱴᱮᱡ ᱱᱟᱣᱟ ᱠᱟᱛᱷᱟᱧ ᱟᱸᱡᱚᱢ ᱠᱮᱫᱟ ᱾ ᱟᱞᱮ ᱥᱮᱫ ᱫᱚ ᱚᱱᱟ ᱫᱚ ᱦᱟᱸᱜ ᱩᱱᱟᱹᱜᱼᱴᱟ ᱵᱟᱝ ᱦᱩᱭᱩᱜᱼᱟ, ᱚᱱᱮ ᱡᱮ ᱢᱟᱜ ᱢᱚᱬᱮ, ᱠᱟᱱᱟ ᱢᱟᱜ ᱢᱚᱬᱮ ᱫᱚᱦᱟᱜ ᱪᱮᱫ ᱠᱟᱱᱟ ᱚᱱᱟ ᱫᱚ?
ᱟᱞᱮ ᱥᱮᱫ ᱫᱚ ᱜᱚᱢᱠᱮ ᱦᱟᱜ ᱱᱚᱣᱟ ᱫᱚ ᱢᱚᱬᱮ ᱥᱮᱨᱢᱟ ᱚᱱᱛᱚᱨ ᱚᱱᱛᱚᱨ ᱦᱩᱭᱩᱜᱼᱟ ᱟᱫᱚ, ᱟᱫᱚ ᱢᱚᱬᱮ ᱥᱮᱨᱢᱟ ᱚᱱᱛᱚᱨ ᱚᱱᱛᱚᱨ ᱢᱟᱜ ᱢᱚᱬᱮ, ᱟᱫᱚ ᱚᱸᱰᱮ ᱫᱚ ᱦᱟᱸᱜ ᱫᱟᱲᱮ ᱠᱚ ᱠᱟᱹᱴᱤᱡ ᱳᱸᱻᱟᱹ ᱵᱷᱮᱜᱟᱨ ᱜᱮ ᱞᱮ ᱮᱢᱟ ᱠᱚᱣᱟ ᱾ ᱡᱮᱢᱚᱱ ᱵᱟᱦᱟ ᱨᱮ ᱫᱚ ᱱᱚᱝᱠᱟ ᱥᱤᱢ ᱠᱚᱻᱠᱚ ᱜᱩᱡᱮᱫ ᱯᱩᱡᱟᱹ ᱠᱚᱣᱟ ᱟᱫᱚ ᱢᱟᱜ ᱢᱚᱬᱮ ᱨᱮᱫᱚ ᱱᱚᱝᱠᱟ ᱢᱮᱨᱚᱢ ᱠᱚ ᱱᱚᱝᱠᱟ ᱜᱮ ᱵᱚᱸᱜᱟ ᱵᱟᱲᱟ ᱠᱚᱣᱟ ᱾ ᱟᱪᱪᱷᱟ ᱜᱚᱝᱠᱮ ᱞᱟᱹᱭᱫᱟᱹᱧ ᱦᱟᱸᱜ ᱟᱨᱦᱚᱸ ᱞᱟᱝ ᱨᱚᱯᱚᱲᱟ ᱱᱚᱝᱠᱟ ᱜᱮ ᱦᱟᱸᱜ ᱦᱳᱭ? ᱚᱠᱛᱚ ᱠᱚᱦᱚ ᱦᱩᱭ ᱤᱫᱤᱜ ᱠᱟᱱᱟ᱾
ᱟᱪᱪᱷᱟ ᱦᱳᱭᱛᱚ᱾
ᱦᱳᱭ ᱛᱟᱞᱦᱮ ᱜᱚᱝᱠᱮ